ᱦᱮᱞᱳ ᱦᱮᱸ ᱜᱚᱝᱠᱮ ᱡᱚᱦᱟᱨ ᱜᱮ ᱡᱚᱦᱟᱨ ᱡᱚᱦᱟᱨ ᱦᱮᱸ ᱟᱸᱡᱚᱢ ᱫᱟᱞᱤᱧ ᱟᱹᱞᱤᱧᱼᱟᱜ ᱟᱸᱡᱚᱢᱼᱚᱜᱼᱼ ᱛᱟᱦᱚᱞᱮ ᱜᱚᱝᱠᱮ ᱱᱟᱯᱟᱭ ᱵᱟᱲᱟ ᱜᱮᱭᱟᱵᱤᱱ
ᱦᱮᱸ ᱟᱹᱞᱤᱧ ᱱᱟᱯᱟᱭ ᱵᱟᱲᱟ ᱜᱮᱭᱟᱞᱤᱧ ᱚᱲᱟᱜ ᱦᱚᱲ ᱦᱚᱸᱠᱚ ᱱᱟᱯᱟᱭ ᱵᱟᱲᱟ ᱜᱮᱭᱟ᱾ ᱟᱵᱮᱱ ᱜᱮ ᱪᱮᱫᱠᱟ ᱢᱮᱱᱟᱜ ᱵᱮᱱᱟ?
ᱟᱹᱞᱤᱧ ᱦᱚᱸ ᱱᱟᱯᱟᱭ ᱜᱮᱭᱟᱞᱤᱧ ᱡᱚᱛᱚᱮ ᱱᱟᱯᱟᱭ ᱠᱚ ᱱᱟᱯᱟᱭ ᱜᱮ ᱢᱮᱱᱟᱜ ᱞᱮᱭᱟ ᱱᱟᱯᱟᱭ ᱨᱮᱵᱚᱱ ᱛᱟᱦᱮᱸᱱ ᱢᱟ᱾ ᱢᱮᱬᱦᱮᱫ ᱛᱤ ᱢᱮᱬᱦᱮᱫ ᱡᱟᱸᱜᱟ ᱱᱤᱭᱟᱹ ᱜᱮᱞᱤᱧ ᱟᱥᱚᱜᱼᱟ ᱪᱟᱸᱫᱳ ᱵᱚᱸᱜᱟ ᱴᱷᱮᱱ᱾
ᱦᱮᱸ ᱟᱵᱚ ᱱᱚᱣᱟ ᱜᱮ ᱟᱸᱥ ᱛᱟᱵᱚᱱ ᱡᱮ ᱟᱵᱚ ᱱᱟᱯᱟᱭ ᱵᱚᱱ ᱛᱟᱦᱮᱸᱱ ᱢᱟ᱾
ᱦᱮᱸ ᱦᱮᱸ ᱦᱮᱸ ᱦᱮᱸ ᱟᱪᱪᱷᱟ ᱜᱚᱝᱠᱮᱼᱼ
ᱦᱮᱸ ᱞᱮᱹᱭᱵᱮᱱ ᱾
ᱮᱸᱜ ᱱᱩᱠᱩ ᱢᱟᱨᱟᱝ ᱵᱚᱦᱚᱜ ᱠᱚ ᱥᱮ ᱜᱚᱝᱠᱮ ᱛᱟᱠᱚ ᱡᱟᱦᱟᱸ ᱩᱰᱟᱹᱱ ᱚᱠᱛᱚᱼᱼ ᱠᱚ ᱮᱢ ᱟᱠᱟᱱᱟ ᱱᱤᱭᱟᱹ ᱚᱠᱛᱚ ᱵᱷᱤᱛᱤᱨ ᱡᱩᱫᱤ ᱟᱞᱟᱝ ᱡᱟᱦᱟᱱᱟᱜ ᱴᱚᱯᱤᱠ ᱱᱤᱭᱮ ᱛᱮᱞᱟᱝ ᱜᱟᱯᱟᱞᱢᱟᱨᱟᱣ ᱟᱪᱮ ᱚᱱᱟ ᱫᱚ ᱟᱹᱰᱤ ᱵᱷᱟᱹᱜᱤᱜᱼᱟ ᱾
ᱟᱹᱰᱤ ᱵᱷᱟᱹᱞᱤᱭᱟᱹ ᱦᱮᱸᱼᱼ
ᱦᱮᱸ ᱟᱫᱚ ᱚᱱᱟ ᱢᱟᱥᱮ ᱚᱱᱟ ᱠᱟᱹᱴᱤᱡ ᱴᱚᱯᱤᱠ ᱞᱟᱹᱭ ᱵᱤᱱ ᱟᱵᱤᱱᱼᱼ
ᱟᱵᱤᱱ ᱜᱮ ᱞᱟᱹᱭ ᱵᱤᱱ ᱥᱮᱼᱼ
ᱟᱹᱞᱤᱧ, ᱟᱪᱪᱷᱟ ᱱᱚᱣᱟ ᱢᱟᱱᱢᱤ ᱡᱚᱱᱚᱢ ᱠᱟᱛᱮᱫ ᱫᱩᱠ ᱨᱟᱹᱥᱼᱼ ᱡᱚᱛᱚ ᱜᱮ ᱢᱮᱱᱟᱜᱼᱟ ᱫᱩᱠ ᱦᱚᱸ ᱢᱮᱱᱟᱜᱼᱟ ᱨᱟᱹᱥᱠᱟᱹ ᱦᱚᱸ ᱢᱮᱱᱟᱜᱼᱟ ᱦᱮᱸ ᱡᱚᱛᱚ ᱠᱤᱪᱷᱩ ᱢᱮᱱᱟᱜ ᱛᱩᱞᱩᱡᱼᱼ ᱦᱚᱸ ᱦᱮᱸ ᱨᱟᱹᱥᱠᱟᱹ ᱫᱤᱱ ᱦᱚᱸ ᱟᱵᱚᱣᱟᱜᱼᱼ ᱱᱚᱣᱟ ᱵᱚᱪᱷᱚᱨ ᱨᱮ ᱥᱮᱴᱮᱨᱚᱜ ᱜᱮᱭᱟ ᱟᱵᱚᱣᱟᱜ ᱥᱟᱱᱛᱟᱲᱟᱜ ᱨᱟᱹᱥᱠᱟᱹ ᱫᱤᱱ ᱦᱟᱸᱜᱼᱼ ᱮᱠᱫᱚᱢ ᱢᱟᱨᱟᱝ ᱨᱟᱹᱥᱠᱟᱹ ᱛᱮᱫᱚᱞᱤᱧ ᱢᱚᱱᱮᱭᱟ ᱵᱟᱦᱟ ᱥᱚᱨᱦᱟᱭ ᱯᱚᱨᱚᱵᱽ ᱦᱮᱸ ᱥᱮ?
ᱦᱮᱸ ᱦᱮᱸᱼᱼ
ᱡᱟᱠ ᱱᱚᱜᱼᱱᱟᱛᱮ ᱱᱚᱜᱼᱱᱟ ᱴᱚᱯᱤᱠ ᱵᱟᱨᱮᱛᱮ ᱠᱤᱪᱷᱩ ᱠᱤᱪᱷᱩ ᱞᱟᱝ ᱜᱟᱯᱟᱞᱢᱟᱨᱟᱜ ᱟᱵᱤᱱᱟᱜ ᱡᱟᱦᱟᱸ ᱛᱤᱱᱟᱹᱜᱼᱼ ᱵᱟᱰᱟᱭ ᱢᱮᱱᱟᱜᱼᱟ ᱟᱹᱞᱤᱧᱟᱜ ᱡᱟᱦᱟᱸ ᱛᱤᱱᱟᱹᱜ ᱵᱟᱰᱟᱭ ᱢᱮᱱᱟᱜᱼᱟ ᱱᱚᱣᱟ ᱵᱟᱰᱟᱭ ᱵᱷᱤᱛᱤᱨ ᱨᱮᱼᱼ
ᱦᱮᱭ ᱢᱟ ᱜᱚᱝᱠᱮ ᱛᱟᱦᱞᱮᱼᱼ
ᱦᱩᱸᱼᱼ ᱛᱟᱞᱦᱮ ᱜᱚᱝᱠᱮᱼᱼ ᱟᱯᱮ ᱪᱮᱜ ᱵᱟᱦᱟ ᱥᱚᱨᱚᱦᱚᱨᱟᱭ ᱱᱤᱭᱮ ᱪᱮᱫ ᱞᱮᱠᱟ ᱵᱟᱦᱟ ᱥᱮ ᱥᱚᱨᱦᱟᱭ ᱥᱚᱨᱦᱟᱭ ᱱᱤᱭᱮ ᱜᱮ ᱠᱟᱴᱤᱡ ᱞᱟᱹᱭ ᱵᱤᱱᱼᱼ
ᱥᱚᱨᱦᱟᱭ ᱱᱤᱭᱮ ᱜᱮᱞᱤᱧ ᱞᱟᱹᱭᱮᱫᱟ ᱛᱟᱞᱦᱮ ᱟᱞᱮ ᱫᱚ ᱦᱟᱸᱜ ᱥᱚᱨᱦᱟᱭ ᱫᱚᱼᱼ ᱥᱚᱨᱦᱟᱭ ᱵᱚᱸᱜᱟ ᱜᱮᱞᱮ ᱢᱟᱱᱟᱣᱟ ᱧᱮᱞᱮᱜ ᱵᱮᱱ ᱟ ᱫᱚᱢ ᱦᱚᱲ ᱫᱚ ᱦᱟᱸᱜ ᱥᱚᱨᱦᱟᱭ ᱵᱚᱸᱜᱟ ᱫᱚ ᱯᱩᱥ ᱵᱟᱹᱜᱟ ᱠᱚ ᱢᱟᱱᱟᱣᱟ ᱛᱚ,
ᱦᱮᱸ-ᱦᱮᱸ᱾
ᱟᱞᱮ ᱫᱚ ᱦᱟᱸᱜ ᱥᱚᱨᱦᱟᱭ ᱵᱚᱸᱜᱟ ᱜᱮᱞᱮ ᱢᱟᱱᱟᱣᱟ ᱛᱚ ᱟᱞᱮ ᱫᱚ, ᱥᱚᱨᱦᱟᱭ ᱵᱚᱸᱜᱟ ᱨᱮᱱᱟᱜ ᱢᱚᱬᱮ ᱢᱟᱦᱟ ᱢᱚᱬᱮ ᱢᱟᱦᱟ, ᱢᱚᱬᱮ ᱢᱟᱦᱟᱸ ᱨᱮᱱᱟᱜ ᱧᱩᱛᱩᱢ ᱫᱚ ᱦᱩᱭᱩᱜ ᱠᱟᱱᱟ ᱩᱢ ᱦᱤᱞᱳᱜ,
ᱦᱮᱸ, ᱦᱮᱸ᱾
ᱛᱟᱨᱯᱚᱨᱛᱮ, ᱛᱟᱨᱯᱚᱛᱮ ᱠᱷᱩᱱᱴᱟᱹ ᱡᱟᱞᱮ, ᱟᱨ ᱡᱟᱡᱟᱞᱮ ᱛᱤᱱᱟᱹᱜ ᱦᱩᱭᱱᱟ᱾ ᱢᱚᱬᱮ ᱜᱚᱴᱟᱝ ᱦᱩᱭᱱᱟ ᱛᱚ, ᱦᱮᱸ-ᱦᱮᱸ ᱛᱟᱦᱞᱮ ᱡᱟᱦᱟᱸ, ᱡᱟᱦᱟᱸ ᱩᱢ ᱦᱤᱞᱳᱜ ᱚᱱᱟ ᱦᱤᱞᱳᱜ ᱫᱚ᱾ ᱜᱚᱴ ᱴᱟᱺᱰᱤ ᱨᱮ ᱡᱚᱛᱚ ᱥᱟᱱᱟᱢ, ᱟᱞᱮ ᱟᱛᱳ ᱨᱮᱱ ᱠᱚᱲᱟ ᱜᱤᱫᱽᱨᱟᱹ ᱪᱟᱞᱟᱣ ᱠᱟᱛᱮ ᱚᱸᱰᱮᱞᱮ ᱵᱚᱸᱜᱟ ᱵᱩᱨᱩᱭᱟ᱾
ᱦᱮᱸ᱾
ᱛᱟᱨᱯᱚᱨᱛᱮ ᱩᱝᱠᱩ, ᱟᱛᱳᱴ ᱮᱸ ᱟᱞᱮ ᱟᱛᱳ ᱨᱮ ᱥᱤᱢ ᱦᱚᱯᱚᱱ ᱞᱮ ᱥᱟᱜ ᱠᱟᱠᱚᱣᱟ ᱩᱱᱠᱩ ᱪᱟᱞᱟᱣ ᱠᱟᱛᱮᱜ ᱞᱮ ᱵᱚᱸᱜᱟ ᱵᱩᱨᱩ ᱠᱚᱣᱟ ᱛᱚ᱾ ᱟᱞᱮ ᱩᱝᱠᱩ ᱠᱷᱤᱪᱲᱤ ᱠᱚᱣᱟᱞᱮ᱾ ᱟᱨ ᱪᱟᱣᱞᱤ ᱫᱚᱦᱟᱸᱜ ᱜᱚᱴᱟ ᱟᱹᱛᱩ-ᱟᱹᱛᱩ ᱠᱚ ᱤᱫᱤᱭᱟ᱾
ᱦᱮᱸ-ᱦᱮᱸ᱾
ᱚᱱᱟ ᱠᱷᱤᱪᱲᱤ ᱚᱱᱟ ᱪᱟᱣᱞᱮ ᱟᱨ ᱩᱱᱠᱩ ᱥᱤᱢ ᱦᱚᱯᱚᱱ ᱜᱮᱫ ᱠᱟᱛᱮᱜ, ᱚᱸᱰᱮᱞᱮ ᱥᱳᱲᱮᱭᱟ ᱛᱟᱨᱯᱚᱨᱛᱮ ᱚᱱᱟ, ᱱᱟᱭᱠᱮᱻ ᱞᱮ ᱤᱫᱤᱭᱮᱭᱟ ᱱᱟᱭᱠᱮ ᱚᱸᱰᱮ ᱯᱩᱡᱟᱹᱭᱟᱭ ᱯᱩᱡᱟᱹ ᱠᱟᱛᱮᱫ, ᱚᱱᱛᱮ ᱜᱮ ᱟᱫᱚ ᱞᱟᱦᱟᱨᱮ ᱞᱟᱹᱭ ᱫᱚᱦᱚ ᱟᱠᱚᱼᱠᱚ, ᱢᱮᱱᱛᱮ ᱱᱚᱛᱮ ᱫᱚ ᱰᱟᱝᱨᱤ ᱦᱟᱸᱜ ᱛᱮᱦᱤᱧ ᱫᱚ ᱱᱚᱛᱮ ᱤᱫᱤ ᱠᱚᱯᱮ᱾
ᱦᱮᱸ ᱢᱤᱫᱴᱤᱡ ᱜᱚᱫᱽ ᱦᱮᱸ-ᱦᱮᱸ-ᱦᱮᱸ, ᱦᱮᱸ ᱢᱤᱫᱴᱤᱡ ᱡᱟᱦᱟᱸᱭᱟᱜ, ᱯᱟᱹᱦᱤᱞ ᱦᱟᱸᱜ ᱜᱚᱴ ᱢᱮᱱᱛᱮ ᱢᱤᱫᱴᱤᱡᱽ ᱠᱚ ᱛᱟᱦᱮᱸ ᱠᱟᱱᱟ ᱱᱮᱛᱟᱨ ᱫᱚ ᱜᱚᱴ ᱪᱟᱵᱟ ᱤᱫᱤᱜ ᱠᱟᱱᱟ ᱡᱟᱠᱷ ᱟᱫᱚ ᱦᱮᱸ ᱢᱟ ᱵᱩᱡᱷᱟᱹᱣ ᱠᱮᱫᱟᱞᱤᱧ᱾
ᱦᱮᱸ ᱚᱱᱟ ᱜᱚᱴ ᱴᱟᱺᱰᱤ ᱨᱮᱜᱮ ᱥᱮ ᱟᱫᱚ ᱵᱚᱸᱜᱟᱭᱟᱭ ᱱᱟᱭᱠᱮ᱾
ᱦᱮᱸ᱾
ᱛᱚ ᱜᱚᱝᱼᱠᱮ‌ ᱟᱞᱤᱫᱚ ᱦᱟᱜ ᱪᱮᱜᱠᱟᱭ ᱵᱚᱸᱜᱟᱭᱟ ᱚᱱᱟ ᱫᱚ ᱦᱟᱸᱜ ᱩᱱᱤᱜ ᱫᱚ ᱵᱟᱞᱤᱧ ᱵᱟᱲᱟᱭᱟᱼᱼ
ᱦᱮ ᱡᱟᱠ ᱤᱱᱟᱹ ᱦᱟᱸ ᱢᱚᱴᱟᱢᱩᱴᱤ ᱩᱱᱟᱹᱜ ᱛᱚ ᱦᱟᱸᱜ ᱵᱟ, ᱦᱮᱸ ᱟᱨ ᱱᱚᱣᱟ ᱚᱠᱛᱚ ᱵᱷᱤᱛᱤᱨ ᱜᱮᱛᱚ ᱜᱟᱯᱟᱞᱢᱟᱨᱟᱣ ᱦᱩᱭᱩᱜᱼᱟ ᱩᱱᱟᱜ ᱫᱚ ᱵᱟᱝ ᱞᱟᱹᱭ ᱦᱩᱭᱩᱜᱼᱟ ᱡᱟᱠ ᱢᱚ ᱴᱟᱢᱩᱴᱤ ᱞᱟᱹᱭ ᱤᱫᱤ ᱵᱮᱱ᱾ ᱟᱪᱪᱷᱟ ᱜᱚᱢᱠᱮ ᱟ ᱜᱚᱢᱠᱮ ᱮ ᱜᱚᱢᱠᱮ, ᱟᱨ ᱱᱚᱣᱟ ᱛᱟᱦᱞᱮ ᱟᱹᱞᱤᱧ ᱦᱩᱰᱤᱧ, ᱦᱩᱰᱤᱧ, ᱦᱩᱰᱤᱧ ᱢᱟᱪᱷᱟ ᱢᱤᱫᱽᱴᱮᱡᱽ, ᱠᱟᱛᱷᱟ ᱞᱤᱧ ᱨᱚᱲ ᱮᱫᱟ ᱦᱮᱸ, ᱦᱮᱸ ᱟᱨ ᱟᱹᱵᱤᱱᱟᱜ ᱠᱟᱹᱴᱤᱡ ᱱᱟᱥᱮᱱᱟᱜ ᱵᱮᱠᱜᱨᱟᱣᱩᱱᱰ ᱥᱟᱰᱮ ᱦᱤᱡᱩᱜ ᱠᱟᱱᱟ᱾
ᱟᱫᱚ ᱜᱚᱢᱠᱮ ᱟᱹᱞᱤᱧ ᱫᱚ, ᱫᱚᱢᱮ ᱦᱟᱸᱜ ᱦᱚᱭ ᱫᱟᱭ ᱱᱮᱜ ᱱᱤᱛᱚᱜ ᱜᱮ ᱦᱚᱭ ᱫᱟᱭ ᱩᱱᱫᱤᱱ ᱫᱚ ᱵᱟᱭ ᱦᱚᱭ ᱛᱟᱦᱸᱮᱫ᱾
ᱦᱮᱸᱼᱦᱮᱸᱼᱦᱮᱸ ᱡᱟᱠ ᱪᱮᱥᱴᱟ ᱞᱟᱜᱟᱭ ᱵᱤᱱ ᱡᱟᱛᱮ ᱟᱞᱚ ᱟᱧᱡᱚᱢᱚᱜ ᱢᱟ ᱦᱟᱸᱜ ᱦᱮᱸ᱾ ᱦᱮᱸ-ᱦᱮᱸ-ᱦᱮᱸᱪᱦᱟᱸ ᱢᱟ ᱞᱟᱹᱭ ᱤᱫᱤ ᱵᱤᱱ ᱟᱹᱵᱤᱱ ᱫᱚ ᱦᱮᱸ-ᱦᱮᱸ ᱢᱟ ᱟᱹᱵᱤᱱ ᱞᱟᱹᱭ ᱵᱤᱱ ᱢᱟ ᱟᱨᱦᱚᱸ ᱱᱤᱛᱚᱜ ᱫᱚ᱾
ᱛᱳ ᱟᱞᱮ ᱚᱱᱟ ᱜᱚᱴ ᱴᱟᱺᱰᱤ ᱨᱮ ᱪᱟᱞᱟᱣ ᱠᱟᱛᱮᱫ ᱱᱟᱭᱠᱮ ᱵᱚᱸᱜᱟᱭᱟᱭ ᱵᱚᱸᱜᱟ ᱠᱟᱛᱮᱫ ᱚᱸᱰᱮ, ᱯᱟᱸᱭᱞᱟᱹᱭ ᱫᱚᱳᱭᱟᱭ ᱟᱭᱩᱵ, ᱟᱭᱩᱵ ᱯᱟᱹᱭᱞᱟᱹ ᱦᱮ᱾ ᱟᱹᱭᱩᱵ ᱵᱮᱨ ᱰᱟᱹᱝᱨᱤ ᱠᱚ ᱡᱚᱠᱷᱚᱱ ᱠᱚ ᱨᱩᱭᱣᱟᱹᱲ ᱠᱚᱣᱟ ᱚᱲᱟᱜ ᱛᱮ᱾
ᱦᱮᱸ᱾
ᱚᱱᱟ ᱜᱚᱴ ᱴᱟᱺᱰᱤ ᱨᱮ ᱰᱟᱹᱝᱨᱤ ᱠᱚ ᱠᱷᱟᱹᱲ ᱠᱚᱣᱟ᱾
ᱦᱮᱸ-ᱦᱮᱸ᱾
ᱠᱷᱟᱹᱲ ᱠᱟᱛᱮᱫ ᱚᱱᱟ ᱢᱤᱫᱴᱮᱱ ᱰᱟᱹᱝᱨᱤ ᱚᱸᱰᱮ ᱠᱩ, ᱚᱱᱟ ᱵᱮᱞᱮ ᱠᱚ ᱞᱮᱵᱮᱫᱽ ᱚᱪᱚᱭᱮᱭᱟ, ᱥᱮ ᱞᱮᱵᱮᱫᱟ ᱚᱱᱟ ᱛᱟᱞᱟ ᱛᱮᱜᱮ ᱠᱚ ᱞᱟᱜᱟ ᱛᱟᱵᱽ, ᱠᱚᱣᱟ ᱛᱚ ᱡᱟᱦᱟᱸᱭ ᱰᱟᱝᱨᱤ ᱞᱮᱵᱮᱫᱽ ᱦᱮᱸ-ᱦᱮᱸ ᱡᱟᱦᱟᱸᱭ ᱰᱟᱝᱨᱤ ᱞᱮᱵ ᱵᱮᱛᱟᱭ ᱩᱱᱤ ᱫᱚ ᱥᱟᱵᱽ ᱠᱟᱛᱮᱫ ᱵᱚᱦᱚᱜ ᱩᱵᱠᱩ ᱵᱚᱦᱚᱜ ᱠᱩ ᱟᱹᱨᱩᱵ ᱠᱮᱫ ᱛᱟᱭ ᱜᱮ ᱫᱮᱨᱮᱧ ᱠᱚᱠᱚ ᱟᱹᱨᱩᱵᱟ ᱡᱟᱸᱜᱟ ᱛᱷᱩᱠᱟᱹ ᱠᱚ᱾ ᱡᱟᱸᱜᱟ ᱛᱷᱚᱯᱟᱹ ᱠᱟᱛᱮᱫ ᱚᱱᱟ ᱠᱚ ᱥᱤᱸᱫᱩᱨ ᱟᱫᱮᱜᱮ᱾
ᱦᱩᱸ᱾
ᱥᱤᱸᱫᱩᱨ ᱠᱟᱛᱮ ᱠᱚ ᱟᱲᱟᱜ ᱠᱮᱫᱮ ᱜᱮᱛᱚ ᱩᱱᱤ ᱡᱟᱦᱟᱸᱭ ᱨᱮᱱ ᱰᱟᱝᱨᱤ ᱠᱚ ᱞᱮᱵᱮᱫ ᱠᱮᱫᱟ ᱩᱱᱤ ᱢᱟᱹᱞᱤᱠ ᱫᱚ ᱦᱟᱺᱰᱤ ᱞᱟᱜᱟᱣᱭᱟ᱾ ᱦᱮᱸ ᱦᱮᱸ ᱛᱟᱨ ᱛᱚ ᱚᱸᱰᱮ ᱠᱷᱚᱱ ᱱᱟᱭᱠᱮ ᱞᱮ ᱨᱩᱣᱟᱹᱲᱠᱟᱛᱮᱫ ᱛᱚ ᱫᱚᱥᱟᱨ ᱦᱤᱞᱳᱜ ᱫᱟᱠᱟ ᱦᱤᱞᱳᱜ ᱫᱚ ᱚᱱᱠᱟ ᱩᱢ ᱯᱷᱟᱨᱪᱟ ᱠᱟᱛᱮᱫ᱾ ᱚᱱᱠᱟ ᱞᱮ ᱯᱩᱡᱟᱹ ᱵᱟᱲᱟᱭᱟ ᱚᱲᱟᱜ ᱨᱮᱜᱮ᱾
ᱦᱩᱸ ᱦᱩᱸ᱾
ᱦᱩᱸ᱾ ᱛᱮ ᱠᱷᱩᱱᱴᱟᱹᱣ ᱦᱤᱞᱟᱹᱜ ᱫᱚ ᱚᱱᱠᱟ ᱰᱟᱹᱟᱝᱨᱤ ᱠᱚᱞᱮ ᱠᱷᱩᱱᱴᱟᱹᱣ ᱠᱚᱣᱟ᱾
ᱦᱮᱸ᱾
ᱰᱟᱝᱨᱤ ᱠᱚ ᱠᱷᱩᱱᱴᱟᱹᱣ ᱵᱟᱲᱟ ᱠᱟᱛᱮᱫ ᱧᱤᱫᱟᱹ ᱵᱮᱲᱟ ᱫᱚ ᱯᱤᱴᱷᱟᱹ ᱵᱟᱲᱟ ᱠᱟᱛᱮᱫ ᱚᱱᱠᱟ ᱞᱮ ᱮᱱᱮᱡᱼᱟ ᱱᱤᱧ ᱧᱤᱫᱟᱹ ᱵᱮᱲᱟ᱾
ᱦᱩᱸᱼᱦᱩᱸ᱾
ᱟᱨ ᱡᱟᱞᱮ ᱦᱤᱞᱳᱜ ᱦᱚᱸ ᱚᱱᱠᱟ ᱮᱱᱮᱡ ᱵᱟᱲᱟ ᱠᱟᱛᱮ ᱚᱱᱠᱟ ᱟᱫᱚ ᱟᱹᱛᱩ ᱟᱹᱛᱩ ᱚᱲᱟᱜᱼᱚᱲᱟᱜ ᱞᱮ ᱵᱚᱞᱚᱼᱵᱚᱞᱚ ᱠᱟᱛᱮᱜ ᱞᱮ ᱡᱟᱞᱮᱭᱟ ᱯᱤᱴᱷᱟᱹ ᱤᱭᱟᱹ ᱠᱚ ᱮᱢᱚᱜᱼᱟ᱾ ᱠᱷᱹᱡᱟᱹᱲᱤ ᱠᱚ᱾
ᱦᱩᱸ ᱦᱩᱸ ᱦᱩᱸ ᱴᱷᱤᱠ᱾
ᱚᱱᱠᱟ ᱠᱟᱛᱮ ᱜᱮ᱾
ᱢᱟᱱᱮ ᱢᱩᱪᱟᱹᱫ ᱥᱮᱜ ᱦᱟᱸᱜ ᱢᱟᱱᱮ ᱥᱮᱴᱮᱨᱚᱜᱼᱟ, ᱦᱮᱸ ᱚᱠᱛᱚ ᱠᱚ᱾ ᱦᱮᱸ ᱦᱮᱸ᱾
ᱦᱩᱸ᱾
ᱦᱚᱸ ᱚᱱᱮ ᱚᱱᱠᱟ ᱦᱟᱸᱜ᱾
ᱦᱩᱸ ᱦᱩᱸ ᱟᱫᱚ ᱥᱮᱛᱟᱜ ᱦᱟᱸᱜ ᱵᱟᱹᱞᱤᱧ ᱞᱟᱭ ᱞᱮᱫᱟ ᱚᱱᱟ ᱚᱠ
ᱦᱮᱸ ᱡᱟᱠ ᱡᱟᱠ ᱟᱞᱤᱧ ᱞᱤᱧ ᱵᱩᱡᱷᱟᱹᱣ ᱫᱟᱲᱮᱭᱟᱫᱟ ᱟᱵᱤᱱᱟᱜ ᱡᱟᱦᱟᱸ ᱞᱟᱹᱭᱨᱮ ᱟᱹᱞᱤᱧ ᱞᱤᱧ ᱵᱩᱡᱷᱟᱹᱣ ᱫᱟᱲᱮᱭᱟᱫᱟ ᱦᱮᱸ᱾ ᱚᱠᱟ ᱞᱮᱠᱟ ᱢᱳᱚᱴᱟᱢᱩᱴᱤ ᱦᱮᱸ᱾ ᱦᱸ ᱦᱸ ᱦᱮᱸ ᱦᱮᱸ ᱦᱮᱸ ᱚᱠᱛᱚ ᱛᱚ ᱵᱟᱭ ᱛᱟᱸᱜᱤᱭᱟ ᱚᱠ ᱛᱚ ᱵᱷᱤᱛᱤᱨ ᱨᱮᱜᱮ ᱡᱟᱦᱟᱱᱟᱜ ᱠᱟᱹᱢᱤ ᱞᱟᱜᱟᱜᱼᱟ ᱦᱮᱸ ᱦᱸ᱾ ᱟᱪᱪᱷᱟ ᱜᱚᱝᱠᱮ ᱟᱵᱤᱱ ᱢᱟᱵᱤᱱ ᱞᱟᱹᱭ ᱠᱮᱫᱟ ᱦᱮᱸ ᱟᱹᱞᱤᱧ ᱟᱹᱞᱤᱧᱟᱜ ᱱᱚᱣᱟ ᱢᱚᱱᱮ ᱡᱤᱣᱤ ᱟᱹᱰᱤ ᱨᱟᱹᱥ ᱠᱟᱹ ᱵᱩᱡᱷᱟᱹᱣ ᱠᱮᱫᱟᱭ ᱦᱮᱸ ᱢᱮᱱ ᱠᱷᱟᱱ ᱟᱞᱮ ᱥᱮᱱᱟᱜ ᱡᱩᱫᱤ ᱠᱟᱹᱡ ᱵᱮᱱ ᱟᱸᱡᱚᱢ ᱧᱚᱜ ᱠᱮ ᱟᱹᱞᱤᱧᱟᱜ ᱱᱚᱣᱟ ᱦᱚᱯᱚᱱ ᱥᱟᱦᱤᱡ ᱯᱟᱲᱟᱜ ᱢᱚᱪᱟ ᱨᱮ᱾
ᱦᱮᱸ ᱢᱟ ᱛᱟᱦᱚᱞᱮ ᱟᱵᱮᱱ ᱦᱚᱸ ᱞᱟᱹᱭ ᱵᱮᱱ ᱟᱹᱞᱤᱧ ᱦᱚᱸ ᱟᱸᱡᱚᱢ ᱞᱟᱹᱠᱛᱤ ᱠᱟᱱ ᱜᱮᱭᱟ ᱟᱸᱡᱚᱢ ᱦᱚᱸ᱾ ᱥᱟᱱᱟᱭᱮᱫ ᱞᱤᱧ ᱜᱮᱭᱟ ᱦᱩᱸ, ᱦᱮᱸ ᱢᱟᱦ ᱛᱟᱦᱞᱮ‌ ᱞᱟᱹᱭ ᱵᱮᱱ ᱟᱵᱮᱱ᱾
ᱡᱟᱣ ᱢᱟᱱᱮ ᱦᱟᱯᱲᱟᱢ ᱠᱷᱚᱪ ᱦᱮᱸ᱾
ᱦᱩᱸ᱾
ᱡᱟᱦᱟᱸ ᱞᱮᱠᱟ ᱠᱚ ᱫᱚᱦᱚ ᱟᱹᱜᱩ ᱟᱠᱟᱫᱟ ᱚᱱᱠᱟ ᱜᱮ ᱟᱞᱮ ᱞᱮ ᱫᱚᱦᱚ ᱟᱹᱜᱩ ᱟᱠᱟᱫᱟ ᱦᱮᱸ ᱢᱮᱱ ᱠᱷᱟᱱ ᱱᱤᱛᱚᱜ ᱢᱟᱸ ᱟᱵᱤᱱ ᱦᱚᱸᱵᱤᱱ ᱧᱮᱞᱮᱫ ᱜᱮᱭᱟ ᱱᱮᱛᱟᱨ ᱫᱚ ᱟᱹᱰᱤ ᱵᱤᱡᱤ ᱡᱩᱜᱽ ᱠᱟᱱᱟ ᱦᱟᱸ ᱦᱮᱸ᱾ ᱛᱚ ᱟᱹᱰᱤ ᱠᱤᱪᱷᱩᱵᱩᱱ ᱠᱟᱹᱢᱤᱭᱮᱫᱟ ᱯᱟᱹᱦᱤᱞ ᱫᱚ ᱩᱱᱟᱹᱜ ᱠᱟᱹᱢᱤ ᱠᱚ ᱵᱟᱝ ᱛᱟᱦᱮᱸ ᱠᱟᱱᱟ ᱡᱟᱠ, ᱡᱟᱠ᱾ ᱯᱟᱹᱦᱤᱞ ᱫᱚ ᱢᱚᱲᱮ ᱥᱤᱧ ᱢᱚᱲᱮ ᱧᱤᱱᱫᱟᱹ ᱦᱩᱭᱩᱜ ᱠᱟᱱ ᱛᱟᱦᱮᱱ ᱨᱮ᱾ ᱥᱮ ᱦᱩᱭᱩᱜ ᱠᱟᱱ ᱛᱟᱦᱮᱱ ᱜᱮᱭᱟ ᱢᱮᱱ ᱠᱷᱟᱱ ᱱᱤᱛᱚᱜ ᱫᱚ ᱦᱟᱜ ᱚᱱᱠᱟ ᱫᱚ ᱵᱟᱞᱮ ᱠᱚᱨᱟᱣ ᱫᱟᱲᱮᱭᱟᱜ ᱠᱟᱱᱟ ᱟᱞᱮ ᱫᱚ᱾
ᱚᱻᱦᱮᱸ᱾
ᱱᱤᱛᱟᱹᱜ ᱫᱚ ᱦᱟᱸᱜ ᱯᱩᱱ ᱥᱤᱧ ᱯᱩᱱ ᱧᱤᱫᱟᱹ ᱦᱟᱸᱜ ᱞᱮ ᱠᱚᱨᱟᱣ ᱫᱟ᱾
ᱦᱩᱸᱻ
ᱦᱮᱸ ᱟᱵᱤᱱ ᱢᱟᱸ ᱧᱮᱞᱮᱫ ᱜᱮᱭᱟ ᱵᱤᱱ ᱱᱮᱛᱟᱨ ᱫᱚ ᱤᱥᱠᱩᱞ ᱠᱚᱞᱮᱡᱽ ᱨᱮ ᱵᱟᱹᱲᱛᱤ ᱫᱷᱮᱭᱟᱱ ᱠᱤᱪᱷᱩ ᱵᱩᱱ ᱮᱢᱟᱜ ᱠᱟᱱᱟ ᱯᱟᱹᱦᱤᱞ ᱠᱷᱚᱡ
ᱦᱩᱸᱻ
ᱛᱟᱨ ᱯᱚᱨᱮ ᱡᱟᱦᱟᱸᱭ ᱠᱚᱫᱚ ᱵᱟᱭᱨᱮ ᱠᱟᱹᱢᱤ ᱠᱚᱠᱚ ᱪᱟᱞᱟᱜ ᱠᱟᱱᱟ ᱵᱤᱫᱮᱥ ᱠᱟᱹᱢᱤ ᱦᱮᱸ ᱛᱟᱯᱚᱨᱮ ᱱᱚᱣᱟ ᱟᱛᱩ ᱵᱷᱤᱛᱤᱨ ᱠᱚᱨᱮ ᱡᱟᱦᱟᱸᱭ ᱫᱚᱠᱚ ᱪᱟᱹᱠᱨᱤ ᱵᱟᱹᱠ ᱠᱨᱤ ᱠᱟᱱᱟ ᱦᱮᱸ ᱥᱮ ᱯᱮᱲᱟ ᱠᱚᱦᱚ ᱠᱚ ᱪᱟᱹᱠᱨᱤ ᱵᱟᱹᱠᱨᱤ ᱠᱚ ᱠᱟᱱᱟ ᱚᱱᱟ ᱛᱮ ᱦᱟᱜ ᱢᱚᱬᱮ ᱥᱤᱧ ᱢᱚᱬᱮ ᱧᱤᱸᱫᱟᱹ ᱫᱚ ᱦᱟᱸᱜ ᱞᱮ ᱠᱚᱨᱟᱣ ᱫᱟᱲᱭᱟᱜ ᱠᱟᱱᱟ ᱯᱩᱱ ᱥᱤᱧ ᱯᱩᱱ ᱧᱤᱫᱟᱹ ᱦᱟᱸᱜ ᱦᱩᱭᱩᱜ ᱠᱟᱱᱟ ᱦᱮᱸ ᱱᱤᱭᱟ. ᱯᱩᱱᱥᱤᱧ ᱯᱩᱱ ᱧᱤᱫᱟᱹ ᱚᱠᱟ ᱞᱮᱠᱟ ᱦᱩᱭᱩᱜ ᱠᱟᱱᱟ ᱚᱱᱟ ᱟᱹᱞᱤᱧ ᱟᱵᱮᱱ ᱠᱷᱟᱴᱚ ᱢᱟᱪᱷᱟ ᱧᱚᱜ ᱛᱮ ᱦᱟᱸᱜ ᱠᱟᱹᱴᱤᱡ ᱞᱤᱧ ᱞᱟᱹᱭ ᱥᱚᱫᱚᱨ ᱟᱵᱤᱱ ᱠᱟᱱᱟ ᱴᱷᱤᱠ ᱜᱤᱭᱟ
ᱦᱳᱭ, ᱦᱳᱭ, ᱦᱚᱭ
ᱦᱩᱸ ᱚᱱᱮ ᱟᱵᱤᱱ ᱡᱟᱦᱟᱸ ᱯᱚᱨᱛᱷᱚᱢ ᱵᱮᱱ ᱞᱟᱹᱭ ᱠᱮᱫ ᱦᱮᱸ
ᱦᱩᱸ
ᱡᱟᱦᱟᱸ ᱦᱟᱸᱜ ᱜᱚᱴ, ᱜᱚᱴ ᱦᱤᱞᱳᱜ, ᱮᱱ ᱦᱤᱞᱳᱜ ᱫᱚ ᱦᱟᱸᱜ ᱚᱱᱮ ᱡᱟᱠ ᱟᱛᱩᱨ ᱨᱮᱱ ᱵᱟᱨᱭᱟ ᱜᱚᱰᱮᱛ ᱠᱤᱱ ᱛᱟᱦᱮᱱᱟ ᱩᱱᱠᱤᱱ ᱦᱟᱸᱜ ᱟᱛᱩ ᱨᱮ ᱦᱟᱸᱜ ᱚᱱᱟ ᱪᱟᱣᱞᱮ ᱠᱚᱠᱤᱱ ᱛᱚᱞᱟᱣᱟ ᱥᱤᱢ ᱵᱩᱥᱟᱹᱜ ᱠᱚᱠᱤᱱ ᱤᱫᱤ ᱠᱩᱣᱟ ᱚᱸᱰᱮ ᱚᱱᱛᱮ ᱤᱫᱤ ᱠᱟᱛᱮ ᱦᱟᱸᱜ ᱦᱟᱱᱛᱮ ᱡᱟᱦᱟᱸ ᱦᱟᱱᱛᱮ ᱨᱮ ᱦᱟᱸᱜ, ᱡᱟᱦᱟ ᱟᱵᱤᱱ ᱵᱟᱵᱤᱱ ᱵᱩᱡᱮᱫ ᱜᱮᱭᱟ ᱚᱠᱟ ᱥᱮᱫ ᱦᱟᱸᱜ ᱦᱩᱸ ᱦᱮᱸ ᱚᱱᱛᱮ ᱨᱮ ᱤᱫᱤ ᱠᱟᱛᱮᱫ ᱦᱟᱜ ᱟᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱚᱱᱛᱮ ᱨᱮ ᱦᱟᱜ ᱵᱚᱸᱜᱟ ᱵᱩᱨᱩ ᱦᱩᱭᱩᱜᱼᱟ ᱦᱮᱸ ᱥᱟᱶᱛᱮ ᱚᱸᱰᱮ ᱥᱚᱲᱮ ᱦᱩᱭᱩᱜᱼᱟ ᱥᱚᱲᱮ ᱠᱚ ᱡᱚᱛᱚ ᱜᱮ ᱦᱟᱸᱜ ᱚᱸᱰᱮ ᱠᱚᱲᱟ ᱠᱩ ᱥᱮᱱ ᱠᱟᱛᱮᱜ ᱚᱸᱰᱮ ᱢᱟ ᱦᱟᱜ ᱠᱩᱲᱤ ᱠᱚᱢᱟ ᱵᱟᱝᱠᱚ ᱥᱮᱱᱚᱜᱼᱟ,
ᱵᱟᱝ ᱵᱟᱝ ᱚᱱᱰᱮ ᱫᱚ ᱵᱟᱠᱩ ᱪᱟᱞᱟᱜᱼᱟ ᱩᱱᱠᱩ ᱫᱚ
ᱛᱚ ᱚᱸᱰᱮᱱᱟᱜ ᱡᱟᱦᱟᱸ ᱱᱟᱭᱠᱮ ᱱᱟᱭᱠᱮ ᱦᱟᱸᱜ ᱵᱚᱸᱜᱟ ᱵᱩᱨᱩᱭᱟ ᱚᱱᱟ ᱠᱚᱢᱟ ᱱᱟᱭᱠᱮ ᱵᱚᱸᱜᱟ ᱵᱩᱨᱩᱭ ᱜᱮ ᱟᱵᱩ ᱠᱚ ᱦᱟᱸᱜ ᱚᱱᱟ ᱠᱚᱢᱟ ᱵᱟᱰᱟᱭ ᱵᱟᱹᱱᱩᱜ ᱱᱟ ᱦᱮᱸ ᱩᱱᱤ ᱵᱚᱸᱜᱟ ᱵᱩᱨᱩ ᱠᱟᱛᱮᱜ ᱡᱟᱦᱟᱸ ᱟᱵᱤᱱ ᱵᱤᱱ ᱞᱟᱹᱭ ᱠᱮᱫ ᱚᱱᱟ ᱵᱤᱱᱤᱫ ᱦᱚᱸ ᱚᱱᱠᱟᱜ ᱜᱮ ᱦᱩᱭᱩᱜᱼᱟ,
ᱦᱩᱸ
ᱦᱮᱸ ᱛᱟᱯᱚᱨᱮ
ᱩᱱᱠᱟ ᱜᱮ ᱦᱩᱭ ᱠᱟᱛᱮᱫ ᱡᱟᱦᱟᱸᱭ ᱨᱮᱱᱟᱜ ᱞᱮᱵᱮᱫᱟ ᱩᱱᱤ ᱦᱟᱜ ᱚᱱᱠᱟ ᱟᱵᱤᱱ ᱡᱟᱦᱟᱸ ᱞᱮᱠᱟᱵᱤᱱ ᱞᱟᱹᱭ ᱠᱮᱫ ᱢᱟᱱᱮ ᱥᱮᱢ ᱚᱱᱠᱟ ᱜᱮ ᱦᱟᱸᱜ ᱦᱮᱸ ᱛᱟᱦᱞᱮ ᱚᱱᱠᱟ ᱠᱟᱛᱮ ᱦᱟᱜ ᱯᱳᱭᱞᱳ ᱫᱤᱱ ᱫᱚ ᱦᱟᱸᱜ ᱚᱱᱠᱟ ᱠᱟᱛᱮ ᱪᱟᱵᱟᱭ ᱱᱟ ᱛᱟᱦᱚᱞᱮ ᱫᱚᱥᱟᱨ ᱫᱤᱱ ᱨᱮ ᱫᱚ ᱦᱟᱸᱜ ᱮᱸᱻ ᱮᱱᱦᱤᱞᱳᱜ ᱫᱚ ᱦᱟᱸᱜ ᱟᱞᱮ ᱫᱚ ᱦᱟᱸᱜ ᱞᱮ ᱱᱮᱣᱛᱟ ᱠᱚᱣᱟ ᱫᱟᱹᱭᱼ ᱛᱮᱧᱟᱝ, ᱦᱚᱯᱚᱱ ᱮᱨᱟ, ᱦᱚᱯᱚᱱ, ᱚᱱᱠᱟ ᱦᱮᱸ ᱡᱟᱣᱟᱸᱭ ᱜᱚᱝᱠᱮᱛ ᱦᱟᱛᱚᱢ ᱠᱩᱢᱟᱹᱝ ᱠᱚ ᱡᱟᱦᱟᱸ ᱛᱤᱱᱟᱜ ᱚᱱᱠᱟ ᱱᱮᱶᱛᱟ ᱜᱟᱱᱚᱜ ᱠᱚᱫᱚ ᱦᱟᱸᱰᱮ ᱱᱮᱶᱛᱟ ᱤᱫᱤ ᱠᱚᱣᱟ
ᱮᱱᱦᱤᱞᱳᱜ ᱫᱚ ᱦᱟᱸᱜ ᱢᱟᱱᱮ ᱥᱩᱫᱷᱩ ᱡᱚᱢ ᱧᱩ ᱪᱟᱞᱟᱜᱼᱟ
ᱯᱤᱴᱷᱟᱹ ᱛᱟᱭ ᱞᱟᱴᱷᱟ ᱛᱟᱭ ᱡᱤᱞ ᱡᱤᱞ ᱦᱟᱹᱠᱩ ᱡᱟᱠ ᱡᱟᱦᱟᱸ ᱞᱮᱠᱟ ᱦᱟᱸᱜ ᱚᱠᱚᱭ ᱚᱠᱟ ᱞᱮᱠᱟᱭ ᱠᱩᱞᱟᱹᱣ ᱫᱟᱲᱮ ᱠᱟᱫᱟᱭ ᱦᱮᱸ ᱚᱱᱠᱟ ᱫᱚ ᱡᱚᱢ ᱧᱩ ᱛᱮᱜᱮ ᱦᱟᱸᱜ ᱢᱟᱱᱮ ᱤᱱᱟᱹ ᱦᱤᱞᱳᱜ ᱫᱚ ᱦᱟᱸᱜ ᱯᱟᱨᱚᱢ ᱮᱱᱟ ᱟᱨᱦᱚ ᱟᱨ ᱮᱱᱹ ᱦᱤᱞᱳᱜ ᱜᱮ ᱦᱟᱸᱜ ᱟᱞᱮ ᱟᱹᱛᱩ ᱠᱚᱨᱮ ᱫᱚ ᱱᱚᱛᱮ ᱟᱞᱮ ᱥᱮᱫ ᱫᱚ ᱱᱚᱝᱠᱟ ᱢᱟᱱᱮ ᱚᱞ ᱟᱠᱚ ᱦᱟᱸᱜ ᱢᱤᱫᱴᱤᱡ ᱦᱮᱸ ᱟᱯᱮ ᱥᱮᱫ ᱫᱚ ᱚᱞ ᱠᱚ ᱦᱩᱭᱩᱜᱼᱟ ᱥᱮ ᱵᱟᱝ ᱦᱩᱭᱩᱜᱼᱟ ᱵᱟᱝ ᱵᱟᱲᱟᱭ ᱵᱟᱹᱱᱩᱜᱼᱟ ᱢᱟᱱᱮ ᱡᱟᱦᱟᱸ ᱜᱩᱨᱤᱡ ᱯᱷᱟᱨᱪᱟ ᱠᱟᱛᱮᱫ ᱦᱟᱸᱜ ᱪᱷᱟᱴᱠᱟ ᱠᱟ ᱫᱩᱣᱟᱹᱨ ᱠᱚ ᱨᱟᱪᱟ ᱠᱚᱨᱮ ᱦᱟᱸᱜ ᱠᱚ ᱚᱞᱟ ᱦᱮᱸ ᱚᱱᱟ ᱠᱚ ᱦᱩᱭᱩᱜᱼᱟ ᱤᱱᱟᱹ ᱛᱟᱭᱚᱢ ᱦᱟᱸᱜ ᱤᱱᱠᱟᱹ ᱠᱟᱛᱮ ᱜᱮ ᱦᱟᱸᱜ ᱯᱟᱨᱚᱢᱱᱟ ᱯᱤᱴᱷᱟᱹ ᱞᱟᱴᱷᱟ ᱡᱚᱢ ᱧᱩ ᱵᱟᱲᱟ ᱠᱟᱛᱮ ᱜᱮ ᱦᱟᱸᱜ ᱫᱚᱥᱟᱨ ᱦᱤᱞᱳ ᱫᱚ ᱦᱟᱸᱜ ᱠᱷᱩᱱᱴᱟᱹᱣ ᱟᱫᱚ ᱦᱟᱸᱜ ᱡᱟᱦᱟᱸᱭ ᱫᱟᱹᱭ ᱩᱝᱠᱩ ᱛᱮᱧᱟᱝ ᱛᱟᱠᱚ ᱠᱩᱢᱟᱹᱝ ᱛᱟᱠᱚ ᱦᱟᱸᱜ ᱞᱮ ᱱᱮᱣᱛᱟ ᱟᱹᱜᱩ ᱟᱠᱟᱫ ᱠᱚᱣᱟ ᱥᱮ ᱩᱱᱠᱩ ᱠᱚᱫᱚ ᱦᱟᱸᱜ ᱠᱚ ᱚᱱᱟ ᱠᱷᱩᱱᱴᱤ ᱠᱚ ᱦᱟᱸᱜ ᱞᱮ ᱵᱤᱫ ᱵᱤᱫ ᱧᱚᱜ ᱪᱚ ᱠᱚᱣᱟ ᱰᱟᱹᱝᱨᱤ ᱠᱷᱩᱱᱴᱟᱹᱣ ᱞᱟᱹᱜᱤᱫ᱾ ᱚᱱᱟ ᱫᱚ ᱦᱟᱸᱜ ᱩᱱᱠᱩᱣᱟᱜ ᱵᱷᱟᱜ ᱚᱱᱟ ᱫᱚ ᱡᱟᱠ ᱜᱚᱲᱚ ᱨᱮ ᱦᱟᱸᱜ ᱩᱱᱠᱩ ᱥᱚᱸᱜᱮ ᱛᱟᱦᱮᱱ ᱦᱩᱭᱩᱜ-ᱟ ᱦᱟᱸᱜ ᱦᱮᱸ ᱩᱱᱠᱩ ᱦᱟᱸᱜ ᱞᱟᱭ ᱟᱠᱚ ᱵᱤᱫᱟᱞᱮ ᱚᱰᱚᱠ ᱠᱚ ᱦᱩᱭᱩᱜ-ᱟ ᱦᱮᱸ ᱦᱟᱹᱰᱤ ᱠᱚ ᱧᱩ ᱵᱟᱲᱟ ᱠᱟᱛᱮ ᱚᱰᱚᱠ ᱠᱩ ᱦᱩᱭᱩᱜ-ᱟ ᱚᱰᱚᱠ ᱵᱟᱲᱟ ᱠᱟᱛᱮᱫ ᱠᱷᱩᱱᱴᱟᱹᱣ ᱦᱟᱸᱜ ᱨᱟᱹᱥᱠᱟᱹ ᱥᱟᱞᱟᱜ ᱯᱟᱨᱚᱢᱮᱱᱟ ᱯᱮᱲᱟ ᱠᱚᱠᱚ ᱦᱤᱡᱩᱜ-ᱟ ᱟᱨ ᱫᱚᱥᱟᱨ ᱦᱤᱞᱳᱜ ᱮᱱᱮᱡ ᱵᱟᱲᱟᱭ ᱦᱩᱭᱩᱜ-ᱟ ᱛᱟᱯᱚᱨᱮ ᱦᱟᱸᱜ ᱦᱳᱭᱛᱳ ᱟᱵᱤᱱ ᱚᱲᱟᱜ ᱨᱮ ᱢᱤᱫᱴᱤᱡ ᱜᱤᱫᱽᱨᱟᱹ ᱢᱮᱱᱟᱭᱟ ᱦᱮᱸ ᱛᱟᱦᱚᱞᱮ ᱢᱮᱛᱟᱭ ᱵᱮᱱ ᱩᱱᱤᱭᱟᱜ ᱦᱳᱭᱛᱳ ᱮᱠᱡᱟᱢ ᱢᱮᱱᱟᱜ-ᱟ ᱛᱟᱦᱞᱮ ᱦᱟᱸᱜ ᱩᱱᱤ ᱫᱚ ᱦᱟᱸᱜ ᱤᱥᱠᱩᱞ ᱫᱚ ᱦᱟᱸᱜ ᱵᱮᱱ ᱵᱷᱮᱡᱟᱭᱮ ᱜᱮᱭᱟ, ᱦᱮᱸ ᱜᱟᱯᱟᱛᱟᱢ ᱮᱠᱡᱟᱢ ᱪᱟᱞᱟᱜ ᱢᱮ ᱛᱟᱦᱞᱮ ᱩᱱᱤ ᱵᱟᱭ ᱛᱟᱦᱮᱸ ᱫᱟᱲᱮᱭᱴ ᱟᱫᱟᱭ᱾ ᱦᱮᱸ ᱡᱟᱦᱟᱸᱭ ᱫᱚ ᱦᱳᱭᱛᱚ ᱪᱟᱹᱠᱨᱤᱭᱟ ᱩᱱᱤ ᱦᱚᱸ ᱩᱱᱟᱹᱜ ᱫᱤᱱ ᱵᱟᱭ ᱛᱟᱦᱮᱸ ᱫᱟᱲᱮᱭᱟᱜ-ᱟ ᱦᱟᱸᱰᱮ ᱪᱷᱩᱴᱤ ᱵᱟᱝᱠᱚ ᱮᱢᱟᱭᱟ ᱚᱯᱷᱤᱥ ᱨᱮ ᱦᱮᱸ ᱛᱟᱦᱞᱮ ᱤᱱᱠᱟᱹ ᱠᱟᱛᱮᱫ ᱦᱟᱸᱜ ᱢᱟᱱᱮ ᱴᱷᱤᱠ ᱴᱷᱟᱠ ᱦᱟᱸᱜ ᱢᱟᱱᱮ ᱨᱟᱹᱥᱠᱟᱹ ᱫᱚ ᱦᱟᱸᱜ ᱚᱝᱠᱟ ᱛᱮ ᱵᱟᱝ ᱦᱩᱭᱩᱜ ᱠᱟᱱᱟ ᱟᱨ ᱯᱮᱲᱟ ᱠᱚᱦᱚᱸ ᱚᱱᱠᱟ ᱵᱟᱠᱚ ᱛᱟᱦᱮᱱ ᱠᱟᱱᱟ ᱛᱚ ᱟᱨ ᱮᱠᱞᱟ ᱫᱚ ᱦᱟᱸᱜ ᱱᱚᱣᱟ ᱚᱠᱟ ᱞᱮᱠᱟᱵᱤᱱ ᱨᱟᱹᱥᱠᱟᱹᱭᱟ ᱱᱚᱣᱟ ᱢᱟ ᱦᱟᱸᱜ ᱡᱚᱛ ᱠᱚᱜᱮ ᱥᱟᱶᱛᱮ ᱨᱟᱹᱥᱠᱟᱹ ᱞᱮᱠᱟᱱ ᱫᱤᱱ ᱠᱟᱱᱟ,
ᱦᱮᱸ
ᱦᱮᱸ ᱛᱟᱦᱞᱮ ᱚᱝᱠᱟ ᱠᱟᱛᱮᱜ ᱦᱟᱸᱜ ᱢᱟᱱᱮ ᱯᱩᱱ ᱢᱚᱬᱮ ᱥᱤᱧ ᱢᱚᱬᱮ ᱧᱤᱫᱟ. ᱫᱚ ᱦᱟᱸᱜ ᱵᱟᱝ ᱦᱩᱭᱩᱜ ᱠᱟᱱ ᱛᱟᱞᱮᱭᱟ ᱠᱷᱩᱱᱴᱟᱹᱣ ᱯᱚᱨᱮ ᱟᱨ ᱢᱤᱫ ᱫᱤᱱ ᱜᱟᱱ ᱦᱩᱭᱩᱜ-ᱟ ᱛᱟᱯᱚᱨᱮ ᱫᱚ ᱦᱟᱸᱜ ᱚᱱᱮ ᱪᱟᱵᱟ ᱵᱟᱲᱟᱭᱮᱱ ᱛᱟᱞᱮ ᱜᱮ᱾ ᱛᱚ ᱢᱮᱱᱠᱷᱟᱱ ᱱᱚᱣᱟ ᱡᱟᱦᱟᱸ ᱯᱩᱱ ᱥᱤᱧ ᱯᱩᱱ ᱧᱤᱫᱟᱹ ᱡᱟᱦᱟᱸ ᱞᱮᱠᱟ ᱦᱩᱭᱩᱜ-ᱟ ᱢᱟᱱᱮ ᱟᱞᱮ ᱥᱮ ᱟᱹᱰᱤ ᱨᱟᱹᱥᱠᱟᱹ ᱥᱟᱶ ᱛᱮ ᱟᱹᱰᱤ ᱡᱟᱠ ᱡᱚᱢᱚᱠ ᱦᱩᱭᱩᱜ ᱛᱟᱞᱮᱭᱟ ᱦᱩᱸ, ᱦᱩᱸ ᱪᱮᱥᱴᱟᱭ ᱢᱟᱞᱮ ᱟᱞᱮ ᱦᱚᱸ ᱡᱮ ᱡᱟᱦᱟᱸ ᱞᱮᱠᱟ ᱦᱟᱯᱲᱟᱢ ᱫᱚᱦᱚ ᱟᱹᱜᱩ ᱞᱮᱫᱟ ᱢᱚᱬᱮ ᱥᱤᱧ ᱢᱚᱬᱮ ᱧᱤᱫᱟ. ᱫᱚ ᱚᱱᱟ ᱦᱩᱭᱩᱜ ᱛᱟᱞᱮ ᱢᱟ ᱟᱞᱮ ᱦᱚᱸᱞᱮ ᱟᱥᱚᱜ ᱠᱟᱱᱟ ᱦᱮᱸ᱾
ᱦᱮᱸ ᱟᱫᱚ ᱜᱚᱝᱠᱮ ᱚᱝᱠᱟ ᱜᱮ ᱵᱮᱥᱤᱨ ᱵᱷᱟᱜᱽ ᱜᱮ ᱧᱮᱞ ᱫᱟᱵᱚᱱ ᱡᱟᱦᱟᱸ ᱦᱟᱯᱲᱟᱢ ᱠᱚᱠᱩ ᱠᱚᱨᱟᱣᱮᱫ ᱛᱟᱦᱮᱱᱟ ᱟᱵᱩ ᱫᱚ ᱦᱟᱸᱜ ᱚᱝᱠᱟ ᱫᱚ ᱵᱟᱵᱩᱱ ᱠᱚᱨᱟᱣ ᱫᱟᱲᱮᱜ ᱠᱟᱱᱟ,
ᱦᱩᱸ ᱦᱩᱸ
ᱦᱩᱸ
ᱛᱟᱯᱚᱨᱮ ᱯᱟᱹᱦᱤᱞ ᱯᱟᱹᱦᱤᱞ ᱡᱩᱜᱽ ᱫᱚ ᱚᱱᱠᱟ ᱠᱟᱹᱢᱤ ᱠᱚ ᱵᱟᱝ ᱛᱟᱦᱮᱸᱜ ᱠᱟᱱᱟ ᱪᱟᱹᱠᱨᱤ ᱵᱟᱹᱠᱨᱤ ᱠᱚ ᱵᱟᱝ ᱛᱟᱦᱮᱸ ᱠᱟᱱᱟ ᱩᱱᱠᱩ ᱫᱚ ᱚᱱᱟ ᱠᱚᱨᱮ ᱜᱮ ᱫᱷᱮᱭᱟᱱ ᱛᱟᱦᱮᱸᱜ ᱠᱟᱱᱟ᱾ ᱛᱟᱯᱚᱨ ᱱᱮᱛᱟᱜ ᱨᱮᱱ ᱱᱟᱦᱟᱜ ᱱᱮᱛᱟᱨ ᱰᱟᱸᱜᱣᱟᱹ ᱠᱚᱲᱟ ᱠᱚᱸᱦᱚ ᱩᱱᱟᱹᱜ ᱨᱩᱨᱩ ᱵᱟᱠᱚ ᱵᱟᱲᱟᱭᱟ ᱰᱟᱸᱜᱣᱟᱹ ᱠᱩᱲᱤ ᱠᱚ ᱵᱟᱠᱚ ᱮᱱᱮᱡ ᱫᱟᱲᱮᱭᱟᱜ ᱠᱟᱱᱟ ᱦᱮᱸ, ᱚᱱᱟ ᱥᱮᱨᱮᱧ ᱠᱚᱦᱚᱸ ᱞᱟᱹᱠᱛᱤᱜ ᱠᱟᱱᱟ ᱨᱩᱨᱩ ᱵᱟᱭ ᱵᱟᱲᱟᱭ ᱠᱷᱟᱡ ᱨᱩᱨᱩ ᱨᱩᱨᱩ ᱡᱩᱫᱤ ᱵᱟᱵᱤᱱ ᱵᱟᱲᱟᱭᱟ ᱛᱟᱦᱚᱞᱮ ᱚᱸᱰᱮ ᱟᱠᱷᱲᱟ ᱨᱟᱹᱥᱠᱟᱹ ᱚᱸᱰᱮ ᱢᱟᱱᱮ ᱪᱤᱠᱟᱹ ᱛᱮᱵᱮᱱ ᱨᱟᱹᱥᱠᱟᱹ ᱚᱸᱰᱮ ᱵᱮᱱ ᱟᱸᱫᱳᱲᱟ ᱟᱠᱷᱲᱟ ᱦᱩᱸ ᱛᱟᱯᱚᱨᱮ ᱠᱩᱲᱤ ᱠᱚ ᱩᱱᱠᱩᱦᱚᱸ ᱡᱩᱫᱤ ᱚᱝᱠᱟ ᱵᱟᱝᱠᱚ ᱵᱟᱰᱟᱭ ᱠᱟᱜ-ᱟ ᱥᱮᱨᱮᱧ ᱠᱚ ᱛᱟᱦᱞᱮ ᱚᱱᱠᱟ ᱫᱚ ᱦᱟᱸᱜ ᱵᱮᱥ ᱵᱟᱝ ᱜᱟᱱᱚᱜ ᱠᱟᱱᱟ ᱛᱚ,
ᱦᱩᱸ ᱦᱩᱸ
ᱟᱨ ᱤᱥᱠᱩᱞ ᱠᱚᱞᱮᱡᱽ ᱨᱮᱜᱮ ᱦᱮᱛᱟᱨ ᱢᱟ ᱛᱟᱦᱮᱱ ᱠᱟᱱᱟ ᱠᱚ ᱵᱤᱥᱤ ᱛᱟᱦᱞᱮ ᱤᱱᱠᱟᱹ ᱠᱟᱛᱮ ᱜᱮ ᱡᱟᱠ ᱢᱟᱱᱮ ᱛᱟᱹᱣ ᱡᱟᱦᱟ ᱞᱮᱠᱟ ᱦᱩᱭᱩᱜ ᱫᱚ ᱢᱟᱱᱮ ᱡᱟᱦᱟᱸ ᱞᱮᱠᱟ ᱫᱚ ᱦᱟᱸᱜ ᱵᱟᱝ ᱦᱩᱭᱩᱜ ᱠᱟᱱᱟ ᱢᱟᱱᱮ ᱡᱟᱦᱟᱸ ᱛᱤᱱᱟᱹᱜ ᱫᱤᱱ ᱦᱩᱭᱩᱜ ᱠᱟᱱ ᱛᱟᱞᱮᱭᱟ ᱱᱟᱜ ᱟᱹᱰᱤ ᱨᱟᱹᱥᱠᱟᱹ ᱥᱟᱞᱟᱜ ᱡᱟᱠ ᱡᱚᱢᱚᱠ ᱥᱟᱶ ᱛᱮᱜᱮ ᱯᱟᱨᱚᱢᱚᱜ ᱠᱟᱱᱟ ᱦᱟᱸᱜ᱾
ᱦᱩᱸ ᱦᱩᱸ
ᱟᱪᱪᱷᱟ ᱜᱚᱝᱠᱮ ᱠᱷᱩᱱᱴᱟᱹᱣ ᱠᱚᱫᱚ ᱦᱩᱭᱩᱜ ᱜᱮᱭᱟ ᱟᱯᱮ ᱥᱮᱫ ᱫᱚ? ᱠᱷᱩᱱᱴᱟᱹᱣ ᱠᱷᱩᱱᱴᱟᱹᱣ ᱠᱚᱫᱚ ᱦᱩᱭᱩᱜ ᱜᱮᱭᱟ᱾
ᱠᱷᱩᱱᱴᱟᱹᱣ ᱫᱚ ᱜᱚᱝᱠᱮ ᱱᱚᱛᱮ ᱫᱚ ᱵᱟᱝ ᱦᱩᱭᱩᱜ-ᱟ᱾
ᱚᱸ
ᱚᱝᱠᱟ ᱩᱱᱟᱹᱜ ᱵᱟᱝ ᱦᱩᱭᱩᱜ ᱛᱮ ᱟᱹᱞᱤᱧ ᱦᱚᱸ ᱵᱟᱹᱞᱤᱧ ᱵᱟᱲᱟᱭᱟ᱾ ᱪᱮᱜᱠᱟ ᱨᱮᱠᱚ ᱠᱷᱩᱱᱴᱟᱹᱣ ᱠᱟᱣ ᱟᱫᱚ ᱟᱹᱞᱤᱧ ᱦᱚᱸ ᱚᱝᱠᱟ ᱜᱮᱞᱤᱧ ᱟᱸᱡᱚᱢ ᱵᱟᱲᱟᱣ ᱠᱟᱫᱟ ᱢᱮᱱᱛᱮ ᱚᱝᱠᱟ ᱰᱟᱹᱝᱨᱤ ᱛᱚᱞ ᱠᱟᱛ ᱛᱮᱜ ᱚᱱᱟ ᱪᱤᱜ ᱪᱤᱜ ᱦᱟᱨᱛᱟ ᱛᱟᱦᱮᱱ ᱫᱚ?
ᱦᱮᱸ ᱚ ᱰᱟᱝᱨᱤ ᱦᱟᱨᱛᱟ ᱜᱮ ᱠᱟᱲᱟ ᱦᱟᱨᱛᱟ ᱠᱚ ᱚᱱᱠᱟ ᱛᱟᱦᱮᱸᱱᱟ᱾
ᱚ ᱦᱮᱸ ᱚᱱᱟ ᱟᱸᱡᱚᱢ ᱜᱮᱞᱤᱧ ᱟᱸᱡᱚᱢ ᱠᱟᱫᱟ ᱟᱹᱞᱤᱧ ᱫᱚ
ᱦᱩᱸ ᱦᱩᱸ ᱦᱩᱸ ᱱᱚᱛᱮ ᱫᱚᱣ ᱞᱮ ᱠᱟᱹᱢᱤᱭᱮᱫ ᱜᱮᱭᱟ ᱚᱱᱠᱟ ᱦᱮᱸ
ᱦᱮᱸ
ᱱᱚᱜ-ᱚᱭ ᱡᱮ ᱟᱞᱟᱝ ᱱᱚᱣᱟ ᱥᱚᱦᱨᱟᱭ ᱠᱚ ᱱᱤᱭᱟᱹᱞᱟᱝ ᱜᱟᱯᱟᱞᱢᱟᱨᱟᱣ ᱱᱟ ᱟᱹᱰᱤ ᱨᱟᱹᱥᱠᱟᱹ ᱞᱟᱹᱧ ᱵᱩᱡᱷᱟᱹᱣ ᱠᱮᱫᱟ ᱦᱮᱸ ᱟᱹᱞᱤᱧᱟᱜ ᱨᱟᱹᱥᱠᱟᱹ ᱵᱟᱝ ᱟᱴᱠᱟᱨᱚᱜ ᱠᱟᱱᱟ ᱦᱮᱸ ᱜᱟᱯᱟᱞᱢᱟᱨᱟᱣ ᱵᱩᱡᱷᱟᱹᱣ ᱞᱤᱧ ᱢᱮᱱ ᱠᱷᱟᱱ ᱚᱠᱛᱚ ᱦᱚᱸ ᱯᱚᱞᱚᱢ ᱪᱟᱞᱟᱜ ᱠᱟᱱᱟ ᱚᱠᱛᱚ ᱵᱟᱭ ᱛᱟᱸᱜᱤᱭᱟᱭ ᱦᱩᱸ ᱟᱨᱚ ᱱᱚᱝᱠᱟ ᱡᱩᱫᱤ ᱟᱞᱟᱝᱟᱜ ᱡᱟᱦᱟᱸ ᱛᱤᱥ ᱜᱟᱯᱟᱞᱢᱟᱨᱟ ᱦᱩᱭᱩᱜ-ᱟ ᱟᱹᱞᱤᱧ ᱦᱚᱸ ᱟᱹᱰᱤ ᱠᱩᱥᱤ ᱨᱟᱹᱥ
ᱦᱩᱸ ᱦᱩᱸ ᱟᱞᱤᱧ ᱦᱚᱸ ᱚᱱᱠᱟ ᱜᱮ ᱟᱵᱮᱱ ᱡᱮᱢᱚᱱ ᱵᱩᱡ ᱫᱟ ᱟᱹᱞᱤᱧ ᱚᱱᱠᱟ ᱜᱮ ᱟᱹᱰᱤ ᱨᱟᱹᱥᱠᱟᱹ ᱞᱤᱧ ᱵᱩᱡ ᱮᱫᱟ᱾
ᱛᱚ ᱜᱚᱝᱠᱮ ᱛᱟᱠᱚ ᱩᱱᱟᱹᱜ ᱩᱰᱟᱹᱱ ᱚᱠᱛᱚ ᱦᱚᱸ ᱵᱟᱠᱚ ᱮᱢ ᱠᱟᱱᱟ ᱡᱟᱦᱟᱸ ᱩᱰᱟᱹᱱ ᱚᱠᱛᱚ ᱠᱚ ᱮᱢ ᱞᱮᱱ ᱚᱱᱟ ᱦᱚᱸᱞᱟᱝ ᱦᱩᱸ ᱚᱠᱛᱚᱢ ᱯᱚᱞᱚᱢ ᱪᱟᱞᱟᱜ ᱠᱟᱱᱟ ᱯᱚᱞᱚᱢᱮᱱ ᱜᱮᱭᱟ ᱧᱮᱞ ᱧᱮᱞ ᱛᱮᱜᱮ ᱟᱫᱚ ᱡᱚᱦᱟᱨ ᱜᱮ ᱛᱮᱜᱮᱞᱤᱧ ᱢᱩᱪᱟᱹᱫ ᱫᱟ᱾